ᱦᱮᱞᱳ᱾
ᱦᱮᱸ ᱡᱚᱦᱟᱨ ᱜᱮ ᱡᱚᱦᱟᱨ ᱜᱮ᱾ ᱦᱮᱸ ᱟᱫᱚ ᱱᱤᱛᱚᱜ ᱢᱟ ᱜᱚᱢᱠᱮ ᱱᱚᱜᱼᱚᱭ
ᱫᱟᱜ ᱡᱟᱯᱩᱫ ᱫᱤᱱ ᱠᱟᱱᱟ ᱱᱚᱣᱟ ᱫᱟᱜ ᱡᱟᱹᱯᱩᱫ ᱫᱤᱱ ᱜᱮ ᱚᱱᱟᱜᱮ ᱟᱯᱮ ᱮᱥᱱ ᱚᱠᱟᱞᱮᱠᱟ? ᱫᱟᱜ ᱡᱟᱹᱯᱩᱫ ᱠᱚ
ᱦᱳᱭ ᱜᱚᱝᱠᱮ ᱫᱟᱜ ᱡᱟᱹᱯᱩᱫ ᱦᱟᱸᱜ ᱟᱞᱮ ᱫᱚ ᱱᱚᱛᱮ ᱦᱟᱸᱜ ᱟᱞᱮᱥᱮᱱ ᱦᱚᱸ ᱫᱟᱜ ᱫᱚ ᱫᱟᱜᱮᱜ ᱜᱮᱭᱟ, ᱟᱫᱚ ᱞᱟᱦᱟ ᱚᱠᱟ ᱞᱮᱠᱟᱭ ᱫᱟᱜ ᱛᱟᱦᱮᱸᱫ ᱡᱟᱦᱟᱸᱮ ᱞᱮᱠᱟ ᱢᱤᱫ ᱧᱤᱫᱟᱹ ᱢᱤᱫ ᱥᱤᱧᱮ ᱫᱟᱜᱟ, ᱚᱱᱠᱟ ᱱᱤᱛᱚᱜ ᱫᱚ ᱦᱟᱸᱜ ᱱᱤᱭᱟᱹ, ᱱᱤᱭᱟᱹ ᱫᱷᱟᱣ ᱫᱚ ᱟᱹᱣᱨᱤ ᱫᱟᱜᱟᱭ ᱚᱱᱠᱟ ᱫᱚ᱾ ᱡᱟᱦᱟᱸ ᱞᱮᱠᱟ ᱟᱵᱚ ᱵᱚᱱ ᱞᱟᱹᱭ ᱫᱟᱲᱮᱭᱟᱜᱼᱟ ᱢᱤᱫ ᱥᱤᱧ ᱢᱤᱫ ᱨᱮ ᱫᱟᱜ ᱞᱮᱠᱷᱟᱱ, ᱜᱚᱴᱟᱜᱮ ᱵᱟᱹᱫᱽ ᱵᱟᱹᱭᱦᱟᱹᱲ ᱞᱟᱲᱮ ᱪᱟᱯᱮᱜᱼᱟ ᱫᱟᱜ ᱠᱚᱛᱮ, ᱟᱨ ᱵᱟᱹᱫᱽ ᱨᱮ ᱵᱟᱹᱭᱦᱟᱹᱲ ᱨᱮ ᱜᱚᱴᱟ ᱜᱮᱵᱚᱱ ᱧᱮᱞᱧᱮ ᱠᱮ ᱠᱚᱣᱟ ᱡᱮ ᱜᱚᱸᱲᱦᱟ ᱠᱚ ᱠᱟᱴᱠᱚᱢ ᱠᱚ ᱜᱳᱴᱟ ᱠᱚ ᱯᱪᱱᱟᱣ ᱠᱚᱜᱼᱟ᱾ ᱱᱤᱛᱚᱜ ᱫᱚ ᱦᱟᱸᱜ ᱚᱱᱠᱟ ᱫᱚ ᱟᱹᱣᱨᱤ ᱠᱚ ᱧᱮᱞᱚᱜᱚᱜᱼᱟ ᱱᱤᱭᱟᱹ ᱫᱷᱟᱣ ᱫᱟᱜ ᱫᱚ ᱦᱟᱸᱜ ᱟᱹᱰᱤ ᱠᱚᱢ ᱜᱮ ᱫᱟᱜ ᱠᱟᱜ ᱛᱟᱹᱣ ᱨᱮᱦᱚᱸ ᱱᱟᱦᱮᱞ ᱠᱚᱛᱮ ᱢᱤᱫ ᱵᱟᱨ ᱠᱚ ᱥᱤ ᱵᱟᱲᱟᱭᱮᱫᱼᱟ, ᱧᱮᱞᱚᱜ ᱠᱟᱱᱟ ᱟᱨ ᱱᱚᱣᱟ ᱠᱚᱨᱮ ᱠᱟᱹᱢᱤ ᱠᱟᱱᱟ ᱠᱚ ᱟᱹᱰᱤ ᱜᱟᱱ ᱜᱮ᱾ ᱟᱭᱳ ᱦᱚᱲ ᱠᱚᱜ ᱜᱮ ᱠᱚ ᱪᱷᱩᱴᱟᱹᱣ ᱠᱟᱱᱟ᱾
ᱮᱸ ᱦᱳᱭ ᱧᱮᱞᱚᱜ ᱠᱟᱱᱟ ᱱᱤᱛᱚᱜ ᱫᱚ ᱦᱟᱸᱜ ᱜᱳᱚᱴᱟ ᱯᱟᱲᱟᱜᱮ ᱱᱤᱛᱚᱜ ᱢᱟ ᱱᱚᱣᱟ ᱢᱟ ᱟᱥᱟᱲ ᱵᱚᱸᱜᱟ ᱪᱟᱞᱟᱜ ᱠᱟᱱᱟ᱾ ᱮᱱᱦᱚᱸ ᱱᱤᱛᱦᱚᱸ ᱟᱵᱚ ᱢᱟ ᱛᱚᱞᱟ ᱠᱚ ᱟᱹᱣᱨᱤ ᱵᱚᱱ ᱜᱤᱰᱤᱭᱟ ᱠᱤᱪᱷᱩ ᱡᱟᱭᱜᱟ ᱫᱚ, ᱟᱨ ᱱᱤᱛᱚᱜ ᱱᱚᱣᱟ ᱟᱥᱟᱲ ᱵᱚᱸᱜᱟ ᱨᱮᱢᱟ ᱦᱩᱱ ᱟᱹᱥᱟᱹᱲᱤᱭᱟᱹ ᱵᱚᱱ ᱵᱚᱸᱜᱟ ᱠᱮᱭᱟ᱾ ᱟᱫᱚ ᱱᱤᱛᱚᱜ ᱞᱮᱠᱟ ᱛᱮᱵᱚᱱ ᱧᱮᱞ ᱞᱮᱠᱷᱟᱱ ᱟᱹᱥᱟᱹᱲᱤᱭᱟᱹ ᱥᱮ ᱦᱟᱹᱨᱭᱟᱹᱲ ᱵᱚᱱ ᱵᱚᱸᱜᱟ ᱠᱮᱭᱟ ᱟᱹᱥᱟᱹᱲᱤᱭᱟᱹ ᱛᱟᱭᱚᱢ᱾ ᱟᱫᱚ ᱥᱮ ᱵᱚᱸᱜᱟ ᱫᱚ ᱦᱟᱸᱜ ᱦᱩᱭ ᱥᱟᱹᱛᱮᱱ ᱞᱮᱠᱟᱜᱮ᱾ ᱟᱫᱚ ᱢᱟ ᱚᱠᱛᱚ ᱨᱮ, ᱟᱢᱟᱜ ᱪᱮᱫ ᱞᱮᱠᱟ ᱢᱚᱱᱮ ᱦᱩᱭᱩᱜ ᱠᱟᱱᱟ, ᱱᱤᱛ ᱢᱟ ᱦᱟᱹᱨᱭᱟᱹᱲ ᱵᱚᱱ ᱵᱚᱸᱜᱟᱭᱮᱫᱟ, ᱦᱟᱹᱨᱭᱟᱹᱲ ᱵᱚᱸᱜᱟ ᱢᱟᱱᱮᱛ ᱢᱟ ᱦᱩᱭᱩᱜ ᱠᱟᱱᱟ, ᱱᱤᱛ ᱢᱟ ᱦᱩᱲᱩ ᱜᱟᱹᱪᱷᱤ ᱠᱚ ᱦᱩᱱᱟᱹᱝ ᱞᱮᱜᱮᱡ-ᱞᱮᱜᱮᱡ ᱦᱟᱹᱞᱤ ᱦᱟᱹᱨᱭᱟᱹᱲ ᱜᱮ ᱦᱟᱨᱟ ᱠᱚᱜᱼᱟ ᱦᱟᱸᱜ, ᱛᱚᱵᱮ ᱛᱚ ᱦᱟᱸᱜ ᱵᱚᱱ ᱦᱟᱹᱨᱭᱟᱹᱲ ᱵᱚᱸᱜᱟ ᱡᱟᱦᱟᱸ ᱨᱮᱱᱟᱜ ᱥᱟᱹᱨᱭᱟᱹᱛ ᱠᱟᱱ ᱛᱟᱭᱟ, ᱥᱮ ᱚᱱᱟ ᱨᱮᱱᱟᱜ ᱡᱟᱦᱟᱸ ᱫᱚᱨᱥᱚᱱ ᱠᱷᱚᱱ ᱢᱮᱱᱟᱜᱼᱟ ᱚᱱᱟ ᱵᱚᱸᱜᱟ ᱨᱮᱱᱟᱜ, ᱦᱟᱹᱲᱭᱟᱹᱲ ᱵᱚᱸᱜᱟ ᱨᱮᱱᱟᱜ, ᱚᱱᱟ ᱢᱟ ᱚᱱᱟ ᱨᱮᱢᱟ ᱵᱟᱝ ᱯᱟᱲᱟᱜ ᱠᱟᱱ ᱞᱮᱠᱟ ᱵᱩᱡᱷᱟᱹᱜ ᱠᱟᱱᱟ, ᱛᱟᱦᱚᱞᱮ ᱠᱤ ᱱᱚᱣᱟ ᱦᱚᱭ ᱦᱸᱤᱥᱤᱫ ᱫᱟᱜ ᱡᱟᱹᱯᱩᱫ ᱠᱤ ᱱᱚᱣᱟ ᱠᱟᱹᱴᱤᱡ ᱮ ᱵᱚᱫᱚᱞ ᱠᱟᱱᱟ?
ᱦᱳᱭ ᱜᱚᱝᱠᱮ ᱟᱫᱚ ᱦᱟᱸᱜ ᱟᱵᱚᱱ ᱵᱟᱲᱟᱭ ᱜᱮᱭᱟ ᱦᱟᱸᱜ ᱡᱟᱦᱟᱸ ᱵᱚᱱ ᱧᱮᱞ ᱟᱹᱜᱩ ᱠᱟᱜᱼᱟ, ᱟᱵᱚᱣᱟᱜ ᱡᱚᱠᱷᱚᱱᱸ ᱮᱸ ᱡᱟᱱᱟᱢ ᱛᱚᱨᱟ ᱠᱷᱚᱱ ᱱᱤᱛᱚᱜ ᱫᱷᱟᱹᱨᱤᱡ ᱛᱮ ᱟᱨᱠᱤ᱾ ᱧᱮᱞ ᱟᱹᱜᱩ ᱦᱩᱭᱩᱜ ᱠᱟᱱᱟ᱾ ᱡᱮ ᱫᱤᱱ ᱠᱮ ᱮᱸ ᱢᱟᱦᱟ ᱠᱮ ᱢᱟᱦᱟ ᱦᱚᱜᱼᱚᱭ ᱯᱟᱨᱚᱢ ᱪᱟᱞᱟᱜ ᱠᱟᱱᱟ᱾ ᱡᱮ ᱵᱚᱸᱜᱟ ᱟᱵᱚᱣᱟᱜ ᱡᱟᱦᱟᱸ ᱚᱱᱟ ᱰᱮᱴ ᱨᱮ ᱥᱟᱞᱟᱜ ᱥᱮ ᱟᱵᱚᱣᱟᱜ ᱚᱱᱟ ᱡᱟᱦᱟᱸ ᱢᱟᱹᱦᱤᱛ ᱥᱟᱞᱟᱜ ᱵᱟᱝ ᱯᱩᱨᱚᱱᱚᱜ ᱠᱟᱱᱟ ᱡᱮ ᱵᱚᱱ ᱞᱟᱹᱭ ᱫᱟᱲᱮᱭᱟᱜᱼᱟ᱾ ᱵᱚᱸᱜᱟᱜ ᱠᱚᱵᱩᱨᱩᱜ ᱠᱚ ᱟᱵᱚᱣᱟᱜ ᱡᱟᱦᱟᱸ ᱢᱮᱱᱟᱜ ᱟᱠᱟᱜᱼᱟ ᱾ ᱦᱚᱜᱼᱚᱭ ᱦᱚᱭ ᱦᱤᱸᱥᱤᱫ ᱥᱟᱞᱟᱜ ᱵᱟᱝ ᱢᱤᱞᱟᱹᱜ ᱠᱟᱱᱟ᱾ ᱦᱚᱭ ᱦᱤᱸᱥᱤᱫ ᱢᱟᱱᱮ ᱟᱵᱚ ᱚᱠᱛᱚ ᱡᱟᱹᱱᱤᱡ ᱜᱮ ᱵᱟᱭ ᱫᱟᱜ ᱡᱟᱹᱲᱤᱭ ᱫᱟᱭ᱾ ᱟᱨ ᱵᱟᱭ ᱫᱟᱜ ᱡᱟᱲᱤᱭ ᱠᱷᱟᱱ ᱟᱵᱚᱣᱟᱜ ᱨᱚᱦᱚᱭ ᱛᱩᱫ ᱨᱮᱱᱟᱜ᱾ ᱚᱱᱟ ᱦᱚᱸ ᱠᱟᱹᱴᱤᱡ ᱦᱟᱱ ᱦᱟᱱᱛᱮ ᱱᱟᱛᱮᱜ ᱠᱟᱱ ᱛᱟᱵᱚᱱᱟ᱾ ᱨᱚᱦᱚᱭ ᱛᱳᱫ ᱦᱟᱱᱛᱮ ᱱᱟᱛᱮ ᱞᱮᱱᱠᱷᱟᱱ ᱜᱮᱛᱚ, ᱟᱵᱚᱣᱟᱜ ᱡᱮ ᱡᱟᱦᱟᱸ ᱚᱱᱟ ᱥᱟᱻ ᱦᱟᱹᱨᱭᱟᱹᱲ ᱵᱚᱸᱜᱟᱜ ᱵᱚᱱ ᱞᱟᱹᱭ ᱠᱟᱱᱟ᱾ ᱵᱚᱸᱜᱟᱜ ᱫᱚ ᱦᱩᱭᱩᱜ ᱠᱟᱱ ᱛᱟᱵᱚᱱᱟ ᱡᱮ, ᱡᱟᱦᱟᱸ ᱚᱱᱟ ᱨᱚᱦᱚᱭ ᱛᱩᱫ ᱨᱮᱱᱟᱜ ᱵᱮᱯᱟᱨ, ᱵᱮᱯᱟᱨ ᱚᱱᱟ ᱫᱚ ᱠᱟᱹᱴᱤᱡ ᱦᱟᱱᱛᱮ ᱱᱟᱛᱮᱜ ᱠᱟᱱ ᱛᱟᱵᱚᱱᱟ᱾
ᱦᱳᱭ ᱚᱱᱟᱜᱮ ᱜᱚᱴᱟ ᱫᱤᱥᱚᱢ ᱯᱟᱲᱟ ᱨᱮ ᱱᱤᱛ ᱱᱤᱛᱚᱜ ᱧᱮᱞᱚᱜ ᱠᱟᱱᱟ ᱵᱟᱠᱷᱟᱱ ᱫᱚ ᱱᱤᱛ ᱛᱮᱫᱚ ᱦᱩᱱᱟᱹᱝ, ᱚᱱᱟ ᱫᱚ ᱦᱟᱹᱨᱭᱟᱹᱲ ᱵᱚᱸᱜᱟ ᱥᱟᱶ ᱡᱟᱦᱟᱸ ᱦᱟᱹᱨᱭᱟᱹᱲ ᱵᱚᱸᱜᱟᱭᱟᱵᱚᱱ ᱦᱟᱸᱜ ᱚᱱᱟ ᱫᱚ ᱧᱮᱞ ᱠᱚᱜᱼᱟ, ᱟᱫᱚ ᱱᱚᱣᱟ ᱨᱮᱱᱟᱜ ᱚᱡᱮ ᱫᱚ ᱪᱮᱫ ᱦᱳᱭ ᱫᱟᱲᱮᱭᱟᱜᱼᱟ, ᱪᱮᱫᱟᱜ ᱱᱚᱣᱟ ᱦᱚᱭ ᱦᱤᱸᱥᱤᱫ ᱫᱚ ᱱᱚᱝᱠᱟ᱾ ᱦᱮᱸ ᱵᱚᱫᱚᱞᱚᱜ ᱠᱟᱱᱟ᱾ ᱱᱚᱣᱟ ᱨᱮᱱᱟᱜ ᱡᱟᱦᱟᱱᱟᱜ ᱚᱱᱠᱟ ᱱᱟᱜ ᱚᱡᱮ ᱢᱮᱱᱟᱜᱼᱟ ᱾ ᱚᱱᱟ ᱠᱷᱟᱹᱛᱤᱨ ᱛᱮᱜᱮ ᱱᱚᱣᱟ ᱫᱟᱜ ᱡᱟᱹᱲᱤ ᱠᱚ ᱚᱠᱛᱚ ᱨᱮ ᱵᱟᱝ ᱦᱩᱭᱩᱜ ᱠᱟᱱᱟ᱾
ᱚ ᱟᱫᱚ ᱦᱟᱸᱜ ᱱᱚᱣᱟ ᱨᱮᱱᱟᱜ ᱚᱡᱮ ᱫᱚ ᱱᱤᱭᱟᱹᱜᱮ ᱞᱟᱹᱭ ᱜᱟᱱᱚᱜᱼᱟ ᱾ ᱟᱵᱚᱨ ᱦᱟᱯᱲᱟᱢ ᱠᱚᱣᱟᱜ ᱠᱟᱛᱷᱟ ᱞᱮᱠᱟᱛᱮ᱾ ᱡᱮ ᱟᱵᱚ ᱡᱟᱦᱟᱸ ᱛᱤᱱᱟᱹᱜ ᱥᱟᱱᱛᱟᱲ ᱡᱟᱹᱛᱤ ᱠᱚ ᱢᱮᱱᱟᱜ ᱟᱠᱟᱜ ᱵᱚᱱ ᱫᱚ᱾ ᱟᱵᱚ ᱡᱩᱫᱤ ᱡᱩᱢᱤᱫ ᱦᱩᱭᱩᱜ ᱛᱟᱵᱚᱱᱟ᱾ ᱛᱟᱦᱚᱞᱮ ᱡᱩᱢᱤᱫ ᱠᱟᱛᱮ ᱜᱮ ᱢᱤᱫ ᱥᱟᱶᱛᱮ ᱵᱚᱸᱜᱟ ᱵᱩᱨᱩ ᱦᱩᱭᱩᱜ ᱛᱟᱢ᱾ ᱵᱚᱸᱜᱟ ᱵᱩᱨᱩ ᱦᱩᱭ ᱞᱮᱱ ᱠᱷᱟᱱ ᱜᱮ ᱥᱮ ᱟᱵᱚᱣᱟᱜ ᱢᱤᱫ ᱥᱟᱶᱛᱮ ᱡᱩᱫᱤ ᱵᱚᱸᱜᱟᱜᱼᱵᱩᱨᱩ ᱦᱩᱭᱩᱜᱼᱟ ᱾ ᱛᱟᱦᱚᱞᱮ ᱴᱷᱤᱠ ᱟᱥᱮ ᱟᱥᱟᱭ ᱟᱵᱚᱱ ᱡᱮ ᱢᱤᱫ ᱥᱟᱶ ᱛᱮᱜᱮ ᱵᱚᱱ ᱵᱚᱸᱜᱟ ᱵᱩᱨᱩ ᱞᱮᱱᱠᱷᱟᱱ ᱥᱮᱨᱢᱟ ᱨᱮ ᱫᱟᱜ ᱡᱟᱹᱲᱤ ᱦᱚᱸ ᱟᱡ ᱛᱮᱜᱮ ᱦᱤᱡᱩᱜᱚᱜᱼᱟ᱾ ᱱᱚᱝᱠᱟ ᱱᱟᱜ ᱢᱮᱫᱴᱟᱝ ᱩᱭᱦᱟᱹᱨ ᱵᱷᱟᱵᱽᱱᱟ ᱟᱵᱚᱨᱮᱱ ᱦᱟᱯᱲᱟᱢ ᱠᱚᱣᱟᱜ ᱛᱟᱦᱮᱸ ᱠᱟᱱᱟ᱾ ᱟᱨ ᱟᱨ ᱱᱤᱛᱚᱜᱟᱜ ᱡᱩᱜ ᱨᱮᱫᱚ ᱞᱟᱹᱭ ᱜᱟᱱᱚᱜᱼᱟ ᱾ ᱦᱚᱜᱼᱚᱭ ᱱᱤᱛᱚᱜᱟᱜ ᱡᱩᱜ ᱨᱮ ᱡᱟᱦᱟᱸ ᱞᱮᱠᱟ ᱟᱢ ᱜᱟᱹᱰᱤᱛᱮ ᱯᱮᱨᱮᱡ ᱪᱟᱵᱟ ᱟᱠᱟᱱᱟ ᱥᱮ, ᱢᱤᱫᱴᱟᱝ ᱠᱟᱹᱨᱤ ᱠᱟᱨᱠᱷᱟᱱᱟ ᱠᱚ ᱵᱮᱱᱟᱣ ᱟᱠᱟᱱᱟ᱾ ᱦᱚᱜᱼᱱᱟ ᱦᱚᱛᱮᱛᱮ ᱜᱮ ᱞᱟᱭᱚᱝ ᱨᱮᱱᱟᱜ ᱡᱟᱦᱟᱸ ᱚᱡᱮ ᱞᱟᱭᱚᱝ ᱡᱟᱦᱟᱸ ᱢᱮᱫᱴᱟᱝ ᱱᱟᱯᱟᱭ ᱞᱟᱭᱚᱝ ᱛᱟᱦᱮᱸ ᱠᱚᱜᱼᱟ᱾ ᱚᱱᱟ ᱫᱚ ᱪᱤᱠᱟᱹᱜ ᱠᱟᱱᱟ ᱞᱟᱭᱚᱝ ᱱᱤᱛᱚᱜ ᱫᱚ ᱵᱟᱹᱲᱤᱡ ᱪᱟᱞᱟᱜ ᱠᱟᱱᱟ᱾ ᱦᱚᱜ ᱱᱟ ᱠᱚ ᱦᱚᱛᱮᱛᱮ ᱢᱮᱫᱴᱟᱝ ᱡᱟᱦᱟᱸ ᱮᱸ ᱞᱟᱭᱚᱝ ᱨᱮᱱᱟᱜ ᱥᱟᱹᱜᱟᱹᱭ ᱛᱟᱦᱮᱱᱟ ᱞᱟᱭᱚᱝ ᱥᱟᱞᱟᱜ ᱢᱤᱫᱴᱟᱝ ᱥᱮᱨᱢᱟ ᱥᱟᱹᱜᱟᱹᱭ ᱛᱟᱦᱮᱱᱟ᱾ ᱱᱚᱜᱼᱚ ᱱᱚᱝᱠᱟ ᱚᱱᱟ ᱠᱚᱦᱚᱸ ᱦᱚᱛᱮᱛᱮ ᱢᱮᱫᱴᱟᱝ ᱫᱟᱜ ᱡᱟᱹᱲᱤ ᱦᱚᱸ ᱚᱠᱛᱚ ᱱᱟᱹᱯᱤᱛ ᱵᱟᱭ ᱦᱩᱭᱩᱜ ᱠᱟᱱᱟ᱾
ᱦᱳᱭ ᱜᱚᱝᱠᱮ, ᱱᱚᱣᱟ ᱫᱚ ᱥᱟᱹᱨᱤ ᱜᱮ ᱟᱹᱰᱤᱢ ᱥᱟᱵ ᱨᱟᱠᱟᱵ ᱠᱮᱫ ᱛᱟᱵᱚᱱᱟ ᱾ ᱮᱸ ᱡᱟᱦᱟᱸ ᱞᱮᱠᱟ ᱟᱵᱚ ᱫᱚ ᱟᱹᱫᱤᱵᱟᱹᱥᱤ ᱦᱚᱲ ᱠᱟᱱᱟ ᱵᱚ᱾ ᱪᱟᱥ ᱠᱟᱹᱢᱤ ᱛᱟᱵᱚᱱ ᱟᱵᱚᱱᱟᱜ ᱠᱟᱹᱢᱤ᱾ ᱵᱚᱸᱜᱟ, ᱵᱩᱨᱩ, ᱫᱟᱨᱮ, ᱫᱷᱤᱨᱤ ᱥᱟᱞᱟᱜ ᱜᱮ ᱟᱵᱚᱱᱟᱜ ᱥᱟᱹᱜᱟᱹᱭ ᱫᱚ᱾ ᱟᱵᱚ ᱟᱹᱫᱤᱵᱟᱹᱥᱤ ᱦᱚᱲ ᱠᱚᱜᱮ ᱱᱚᱣᱟ ᱫᱷᱟᱹᱨᱛᱤ ᱨᱮᱫᱚ ᱫᱚ ᱾ ᱯᱟᱞᱮ ᱫᱷᱤᱨᱤ ᱟᱨ ᱵᱩᱨᱩ, ᱫᱟᱨᱮ ᱠᱚᱫᱚ ᱵᱚᱱ ᱵᱚᱸᱜᱟ ᱟᱜ ᱠᱟᱱᱟ᱾ ᱚᱱᱟ ᱨᱮᱱᱟᱜ ᱡᱚᱛᱷᱟᱛ ᱥᱟᱹᱨᱭᱟᱹᱲ ᱢᱮᱱᱟᱜᱼᱟ᱾ ᱦᱳᱭ, ᱚᱱᱟ ᱦᱚᱸ ᱚᱠᱛᱚ ᱱᱟᱹᱯᱤᱛ ᱵᱟᱝ ᱵᱚᱱ ᱠᱚᱨᱟᱣ ᱮᱫ ᱛᱮᱜᱮ ᱯᱟᱞᱮ ᱮᱸ ᱱᱚᱣᱟ ᱫᱟᱜ ᱡᱟᱹᱲᱤ ᱠᱚᱦᱚᱸ ᱛᱟᱭᱚᱢ ᱢᱟᱲᱟᱝ ᱟᱠᱟᱱ ᱜᱮᱭᱟ᱾ ᱥᱮᱨᱢᱟ ᱵᱚᱸᱜᱟ ᱠᱚᱦᱚᱸ ᱯᱟᱞᱮ ᱤᱱᱟᱹ ᱚᱠᱛᱚ ᱨᱮ ᱵᱟᱭᱤᱥ ᱠᱚᱭᱚᱜ ᱥᱮᱴᱮᱨ ᱫᱟᱲᱮ ᱟᱵᱚᱱ ᱠᱟᱱᱟ᱾ ᱟᱨ ᱡᱟᱦᱟᱸ ᱵᱤᱱ ᱢᱮᱱ ᱠᱮᱫᱟ ᱚᱱᱟ ᱦᱚᱸ ᱥᱟᱹᱨᱤ ᱠᱟᱛᱷᱟ ᱠᱟᱱ ᱜᱮᱭᱟ᱾ ᱡᱟᱦᱟᱸ ᱞᱮᱠᱟ ᱟᱸ ᱱᱚᱣᱟ ᱫᱷᱟᱹᱨᱛᱤ ᱨᱮ ᱫᱟᱨᱮ ᱱᱟᱹᱲᱤ ᱛᱟᱦᱮᱸ ᱫᱚᱨᱠᱟᱨ᱾ ᱚᱱᱟ ᱦᱚᱸ ᱠᱚᱢ ᱠᱟᱱ ᱜᱮᱭᱟ᱾ ᱟᱨ ᱡᱟᱦᱟᱸ ᱞᱮᱠᱟᱛᱮ ᱱᱚᱣᱟ ᱥᱟᱬᱮᱥ ᱡᱩᱜᱽ ᱨᱮ
ᱫᱚᱵᱚᱱ ᱥᱮᱴᱮᱨᱚᱜᱼᱟ ᱥᱟᱬᱮᱥᱤᱭᱟᱹ ᱠᱚᱣᱟᱜ ᱡᱟᱦᱟᱸ ᱩᱭᱦᱟᱹᱨ ᱵᱷᱟᱵᱽᱱᱟ ᱮᱸ ᱪᱟᱞᱟᱜ ᱠᱟᱱᱟ ᱡᱟᱦᱟᱸ ᱠᱷᱟᱹᱛᱤᱨ ᱵᱤᱵᱷᱤᱱᱱᱚ ᱨᱚᱠᱚᱢ ᱟᱸ ᱠᱟᱹᱨᱜᱟᱲ ᱠᱚ ᱛᱮᱭᱟᱨ ᱟᱠᱟᱱᱟ ᱡᱟᱦᱟᱸ ᱨᱮᱱᱟᱜ ᱚ ᱫᱷᱩᱣᱟᱹ ᱠᱚᱛᱮ ᱟᱹᱰᱤ ᱨᱚᱠᱚᱢ ᱦᱩᱸ ᱮᱯᱮᱠᱴ ᱥᱮ ᱡᱟᱦᱟᱸᱨᱮ ᱚᱱᱟ ᱮᱸᱴᱠᱮᱴᱚᱬᱮ ᱯᱟᱲᱟᱜ ᱠᱟᱱᱟ ᱦᱚᱭ ᱦᱤᱸᱥᱤᱫ ᱪᱮᱛᱟᱱ ᱡᱟᱦᱟᱸ ᱠᱷᱟᱹᱛᱤᱨ ᱛᱮ ᱚᱠᱛᱚ ᱡᱟᱹᱱᱤᱡ ᱦᱚᱸ ᱯᱟᱞᱮᱱ ᱵᱟᱭ ᱫᱟᱜ ᱮᱫᱟ ᱱᱚᱣᱟ ᱠᱟᱛᱷᱟ ᱫᱚ ᱟᱹᱰᱤ ᱥᱟᱹᱨᱤ ᱠᱟᱱ ᱜᱮᱭᱟ
ᱟᱫᱚ ᱜᱚᱢᱠᱮ ᱮᱸ ᱟᱵᱚᱱᱟᱜ ᱠᱤ ᱱᱚᱝᱠᱟ ᱵᱚᱸᱜᱟ ᱵᱩᱨᱩ ᱢᱮᱱᱟᱜ ᱛᱟᱵᱚᱱᱟ ᱪᱟᱸᱫᱚ ᱪᱟᱸᱫᱳ ᱜᱮ ᱱᱚᱣᱟ ᱟᱵᱚᱱᱟᱜ ᱮᱸ ᱫᱷᱟᱹᱨᱛᱤ ᱥᱟᱞᱟᱜ ᱮᱸ ᱟᱵᱚ ᱠᱷᱮᱨᱣᱟᱲ ᱠᱚᱣᱟᱜ ᱵᱤᱥᱮᱥ ᱠᱟᱛᱮ ᱮᱸ ᱪᱟᱸᱫᱚ ᱪᱟᱸᱫᱚ ᱢᱮᱱᱟᱜ ᱛᱟᱵᱚᱱᱟ ᱥᱮᱨᱢᱟ ᱯᱩᱨᱟᱹᱣ ᱵᱷᱩᱨ ᱜᱮ᱾
ᱦᱳᱭ ᱜᱚᱝᱠᱮ ᱟᱹᱰᱤ ᱱᱟᱯᱟᱭ ᱠᱩᱠᱞᱤ ᱵᱤᱱ ᱫᱚᱦᱚ ᱠᱮᱜᱼᱟ ᱡᱮ ᱡᱮ ᱤᱧ ᱟᱞᱤᱧ ᱡᱮ ᱴᱩᱠᱩᱞᱤᱧ ᱵᱟᱲᱟᱭᱟ ᱥᱮ ᱟᱵᱚᱨᱮᱱ ᱦᱟᱯᱲᱟᱢ ᱠᱚᱣᱟᱜ ᱠᱟᱛᱷᱟ ᱞᱮᱠᱟᱛᱮ ᱡᱟᱦᱟᱸᱞᱤᱧ ᱵᱟᱲᱟᱭ ᱟᱠᱟᱜᱼᱟ ᱡᱮ ᱟᱵᱚ ᱱᱚᱣᱟ ᱫᱷᱟᱹᱨᱛᱤ ᱨᱮ ᱡᱚᱠᱷᱚᱱ ᱵᱚᱱ ᱦᱮᱡ ᱮᱱᱟ ᱡᱮ ᱟᱵᱚ ᱱᱚᱣᱟ ᱫᱷᱟᱹᱨᱛᱤ ᱨᱮᱵᱚᱱ ᱦᱮᱡ ᱮᱱᱟ ᱟᱵᱚᱣᱟᱜ ᱜᱮᱞᱵᱟᱨ ᱪᱟᱸᱫᱳ ᱢᱮᱱᱟᱜ ᱟᱠᱟᱜᱼᱟ ᱱᱚᱜᱼᱚᱭ ᱜᱮᱞᱵᱟᱨ ᱪᱟᱸᱫᱳ ᱨᱮ ᱜᱮᱞᱵᱟᱨ ᱜᱚᱴᱟᱝ ᱜᱮ ᱵᱚᱸᱜᱟ ᱵᱩᱨᱩ ᱢᱮᱱᱟᱜ ᱟᱠᱟᱫ ᱛᱟᱵᱚᱱᱟ ᱱᱚᱜᱼᱚᱭ ᱱᱤᱛ ᱚᱠᱛᱚ ᱨᱮ ᱟᱵᱚ ᱵᱚᱱ ᱧᱮᱞᱚᱜ ᱠᱟᱱᱟ ᱜᱮᱞᱵᱟᱨ ᱜᱚᱴᱟᱝ ᱵᱚᱸᱜᱟ ᱵᱩᱨᱩ ᱢᱤᱫ ᱥᱟᱶ ᱛᱮᱵᱚᱱ ᱠᱚᱨᱟᱣ ᱞᱮᱠᱷᱟᱱ ᱡᱟᱦᱟᱸ ᱞᱮᱠᱟ ᱥᱮᱨᱢᱟ ᱡᱟᱹᱲᱤ ᱦᱤᱡᱩᱜᱚᱜᱼᱟ ᱟᱨ ᱛᱟᱭᱚᱢ ᱨᱮᱦᱚᱸ ᱟᱵᱚᱣᱟᱜ ᱱᱟᱯᱟᱭ ᱛᱟᱦᱮᱱᱟ ᱚᱱᱟ ᱠᱚᱦᱚᱸ ᱧᱮᱞ ᱧᱟᱢᱚᱜᱚᱜ ᱥᱮ ᱟᱸᱡᱚᱢ ᱟᱠᱟᱱᱟ ᱟᱨ ᱟᱵᱚᱣᱟᱜ ᱫᱚ ᱦᱩᱭᱩᱜ ᱠᱟᱱᱟ ᱜᱮᱞᱵᱟᱨ ᱜᱚᱴᱟᱝ ᱵᱚᱸᱜᱟ ᱵᱩᱨᱩᱜ ᱠᱟᱱ ᱛᱟᱵᱚᱱᱟ ᱜᱮᱞᱵᱟᱨ ᱜᱚᱴᱟᱝ ᱵᱚᱸᱜᱟ ᱵᱩᱨᱩ ᱦᱚᱲ ᱠᱟᱱᱟ ᱵᱚᱱ ᱟᱵᱚ ᱠᱷᱮᱨᱣᱟᱞ ᱟᱹᱫᱤᱵᱟᱹᱥᱤ ᱦᱚᱲ ᱫᱚ ᱟᱨ ᱟᱵᱚᱨᱮᱱ ᱱᱚᱣᱟ ᱦᱚᱸ ᱟᱵᱚ ᱱᱚᱣᱟ ᱦᱚᱸ ᱥᱟᱵ ᱫᱚᱦᱚ ᱦᱩᱭᱩᱜ ᱛᱟᱵᱚᱱᱟ ᱟᱨ ᱦᱟᱯᱮᱱ ᱫᱤᱱ ᱞᱟᱹᱜᱤᱫ ᱩᱱᱠᱩ ᱠᱚᱦᱚᱸ ᱱᱚᱝᱠᱟ ᱜᱮ ᱥᱮᱬᱟ ᱦᱚᱴᱚ ᱟᱠᱚ ᱦᱩᱭᱩᱜᱼᱟ ᱡᱮ ᱜᱮᱞᱵᱟᱨ ᱵᱚᱸᱜᱟ ᱵᱩᱨᱩ ᱦᱚᱲ ᱠᱟᱱᱟᱵᱚᱱ ᱜᱮᱞᱵᱟᱨ ᱵᱚᱸᱜᱟ ᱵᱚᱸᱜᱟ ᱵᱩᱨᱩ ᱦᱚᱲ ᱠᱟᱱᱟ ᱵᱚᱱ ᱟᱵᱚ ᱜᱮᱞᱵᱟᱨ ᱜᱚᱴᱟᱝ ᱵᱚᱸᱜᱟ ᱜᱮ ᱵᱚᱸᱜᱟ ᱦᱩᱭᱩᱜ ᱛᱟᱵᱚᱱᱟ ᱚᱱᱟ ᱥᱟᱶᱛᱮ ᱱᱚᱣᱟ ᱜᱮᱞᱵᱟᱨ ᱜᱚᱴᱟᱝ ᱵᱚᱸᱜᱟ ᱨᱮ ᱜᱮᱞᱵᱟᱨ ᱜᱚᱴᱟᱝ ᱯᱟᱹᱨᱤᱥ ᱨᱮᱱᱟᱜ ᱡᱟᱦᱟᱸ ᱞᱮᱠᱟ ᱟᱯᱟᱱ ᱟᱹᱯᱤᱱ ᱚᱲᱟᱜ ᱨᱮ ᱵᱚᱸᱜᱟ ᱵᱩᱨᱩ ᱢᱮᱱᱟᱜ ᱟᱠᱟᱜᱼᱟ ᱚᱱᱟ ᱠᱚᱫᱚ ᱠᱚᱨᱟᱣ ᱞᱟᱹᱠᱛᱤ ᱠᱟᱱ ᱜᱮᱭᱟ ᱛᱮᱱ ᱮᱱᱟᱝ ᱱᱚᱣᱟ ᱫᱷᱟᱹᱨᱛᱤ ᱨᱮ ᱱᱟᱯᱟᱭ ᱥᱟᱦᱤᱡ ᱮᱢ ᱛᱟᱦᱮᱸ ᱫᱟᱲᱮᱭᱟᱜᱼᱟ
ᱛᱮᱵᱚᱱ ᱛᱟᱦᱮᱱᱟ ᱟᱜᱟᱢ ᱫᱤᱱ ᱨᱮ
ᱦᱳᱭ ᱜᱚᱢᱠᱮ ᱱᱚᱣᱟ ᱫᱚ ᱟᱹᱰᱤ ᱡᱚᱛᱷᱟᱛ ᱠᱟᱛᱷᱟ ᱜᱮ ᱤᱧᱦᱚᱸ ᱡᱟᱦᱟᱸ ᱛᱤᱱᱟᱹᱜ ᱤᱧ ᱟᱸᱡᱚᱢ ᱠᱟᱫᱟ ᱱᱚᱜᱼᱚᱭ ᱡᱟᱦᱟᱸ ᱟᱸᱻ ᱟᱵᱚᱱᱟᱜ ᱥᱮᱨᱢᱟ ᱨᱮᱱᱟᱜ ᱡᱟᱦᱟᱸ ᱮᱛᱚᱦᱚᱵ ᱵᱚᱸᱜᱟ ᱡᱟᱦᱟᱸ ᱫᱚ ᱟᱵᱚ ᱵᱚᱱ ᱢᱟᱜᱽ ᱵᱚᱸᱜᱟ ᱵᱚᱱ ᱵᱚᱸᱜᱟᱭᱮᱜ ᱠᱟᱱᱟ ᱢᱟᱜᱽ ᱥᱤᱢ ᱤᱱᱟᱹ ᱛᱟᱭᱚᱢ ᱱᱚᱜᱼᱚᱭ ᱮᱨᱚᱜ ᱵᱚᱸᱜᱟ ᱤᱱᱟᱹ ᱛᱟᱭᱚᱢ ᱢᱟᱜᱽ ᱢᱚᱬᱮ ᱵᱚᱸᱜᱟ ᱱᱚᱝᱠᱟ ᱡᱟᱦᱟᱸ ᱥᱮᱨᱢᱟ ᱯᱩᱨᱟᱹᱣ ᱜᱮ ᱵᱚᱸᱜᱟ ᱵᱩᱨᱩ ᱠᱚᱫᱚ ᱢᱮᱱᱟᱜ ᱛᱟᱵᱚᱱᱟ ᱡᱟᱦᱟᱸ ᱞᱮᱠᱟ ᱡᱩᱫᱤ ᱧᱮᱞᱟ ᱟᱹᱛᱟᱹᱲᱤᱭᱟᱹ ᱵᱚᱸᱜᱟ ᱟᱥᱟᱲ ᱵᱚᱸᱜᱟ ᱨᱮᱫᱚ ᱦᱟᱹᱨᱭᱟᱹᱲ ᱵᱚᱸᱜᱟ, ᱥᱟᱬᱮᱥ ᱥᱟᱞᱟᱜ ᱟᱵᱚᱱᱟᱜ ᱫᱚ ᱯᱟᱞᱮ ᱦᱟᱯᱲᱟᱢ ᱠᱚᱣᱟᱜ ᱠᱟᱹᱢᱤ ᱫᱚ ᱯᱟᱞᱮ ᱟᱹᱰᱤ ᱜᱮ ᱢᱤᱫ ᱜᱮᱭᱟ ᱟᱵᱚ ᱵᱚᱱ ᱧᱮᱞ ᱞᱮᱠᱷᱟᱱ ᱥᱟᱬᱮᱥᱤᱭᱟᱹ ᱞᱮᱠᱟᱛᱮ ᱥᱟᱬᱮᱥ ᱠᱚ ᱞᱟᱹᱭᱫᱟ ᱵᱟᱝᱢᱟ ᱥᱮᱨᱢᱟ ᱨᱮ ᱡᱟᱦᱟᱸ ᱨᱤᱢᱤᱞ ᱧᱮᱞᱚᱜ ᱠᱟᱱᱟ ᱚᱱᱟ ᱫᱚ ᱱᱚᱣᱟ ᱫᱟᱜ ᱜᱮ ᱮᱸ ᱵᱟᱥᱯᱚ ᱞᱮᱠᱟᱛᱮ ᱚᱱᱟ ᱢᱮᱱᱟᱜᱼᱟ ᱚᱱᱟ ᱥᱟᱬᱮᱥ ᱠᱚ ᱞᱟᱹᱭᱫᱟ ᱟᱨ ᱚᱱᱟ ᱠᱚᱜᱮ ᱦᱮᱸ ᱚᱠᱟ ᱵᱩᱨᱩ ᱠᱚᱨᱮ ᱪᱚ ᱩᱥᱩᱞ ᱵᱩᱨᱩ ᱠᱚᱨᱮ ᱪᱮᱫ ᱞᱮᱠᱟ ᱛᱟᱹᱠᱤᱡ ᱠᱟᱛᱮ ᱚᱱᱟᱜᱮ ᱫᱟᱜ ᱠᱟᱛᱮ ᱟᱬᱜᱚᱱ ᱠᱟᱱᱟ ᱛᱟᱦᱚᱞᱮ ᱠᱤ ᱟᱵᱚ ᱡᱟᱦᱟᱸ ᱵᱩᱨᱩ ᱵᱚᱸᱜᱟ ᱵᱚᱱ ᱵᱚᱸᱜᱟ ᱟᱠᱚ ᱠᱟᱱᱟ ᱡᱟᱦᱟᱸ ᱦᱟᱹ ᱯᱨᱟᱱᱤ ᱠᱤ ᱥᱟᱞᱟᱜ ᱟᱵᱚᱱᱟᱜ ᱱᱚᱣᱟ ᱢᱤᱫ ᱜᱮ ᱵᱩᱡᱩᱜ ᱠᱟᱱᱟ ᱡᱮ ᱵᱩᱨᱩ ᱵᱚᱸᱜᱟ ᱠᱚᱜᱮ ᱟᱵᱚ ᱫᱟᱜ ᱠᱚ ᱮᱢᱟ ᱵᱚᱱᱟ ᱟᱹᱵᱤᱱᱟᱜ ᱢᱮᱫ ᱛᱮ ᱪᱮᱫ ᱞᱮᱠᱟ ᱱᱚᱣᱟ ᱧᱮᱞᱚᱜ ᱠᱟᱱᱟ
ᱦᱳᱭ ᱜᱚᱝᱠᱮ ᱱᱚᱣᱟ ᱠᱟᱛᱷᱟ ᱦᱚᱸᱵᱤᱱ ᱫᱚᱦᱚ ᱠᱮᱜ-ᱟ ᱠᱩᱠᱞᱤ ᱵᱤᱱ ᱫᱚ ᱴᱷᱤᱠ ᱜᱮᱭᱟ ᱟᱹᱰᱤ ᱥᱟᱦᱤᱡ ᱱᱟᱯᱟᱭ ᱥᱟᱦᱤᱡ ᱜᱮᱵᱤᱱ ᱫᱚᱦᱚ ᱠᱟᱜᱼᱟ ᱦᱳᱭ ᱱᱚᱜᱼᱚᱭ ᱟᱵᱚ ᱵᱚᱸᱜᱟ ᱠᱚ ᱢᱮᱱᱟᱜ ᱠᱟᱫ ᱫᱚ ᱚᱱᱮ ᱵᱚᱸᱜᱟ ᱵᱩᱨᱩ ᱠᱚ ᱡᱟᱦᱟᱸ ᱟᱵᱚ ᱵᱚᱱ ᱵᱟᱲᱟᱭᱟ ᱡᱮ ᱢᱟᱨᱟᱝ ᱢᱟᱨᱟᱝ ᱵᱩᱨᱩ ᱨᱮᱜᱮ ᱫᱟᱜ ᱨᱮᱱᱟᱜ ᱵᱚᱨᱚᱯᱷ ᱫᱟᱜ ᱨᱮᱱᱟᱜ ᱡᱟᱦᱟᱸ ᱚᱱᱟ ᱫᱟᱜ ᱨᱮᱜᱮ ᱚᱱᱟ ᱛᱚᱸᱵᱟ ᱠᱚᱜᱼᱟ ᱢᱟᱨᱟᱝ ᱢᱟᱨᱟᱝ ᱵᱩᱨᱩ ᱨᱮᱜᱮ ᱵᱚᱱ ᱧᱮᱞᱟ ᱡᱮ ᱢᱤᱫᱴᱟᱱ ᱫᱟᱜ ᱠᱚ ᱛᱚᱸᱵᱟᱜᱼᱟ ᱟᱨ ᱚᱱᱟ ᱵᱚᱱ ᱧᱮᱞ ᱠᱟᱜᱼᱟ ᱫᱟᱜ ᱛᱚᱸᱵᱟ ᱠᱟᱛᱮᱫ ᱥᱤᱛᱩᱝ ᱫᱤᱱ ᱚᱱᱟ ᱫᱚ ᱟᱵᱟᱨ ᱫᱟᱜ ᱛᱮᱜᱮ ᱦᱤᱡᱩᱜᱚᱜᱼᱟ᱾ ᱥᱤᱛᱩᱝ ᱞᱮᱠᱷᱟᱱ ᱚᱱᱟ ᱜᱚᱞᱟᱜᱼᱟ ᱜᱚᱞᱟᱣ ᱠᱟᱛᱮ ᱜᱮ ᱟᱵᱟᱨ ᱱᱚᱣᱟ ᱥᱟᱪᱟᱨᱮᱫ ᱨᱮ ᱯᱟᱥᱱᱟᱣ ᱦᱤᱡᱩᱜᱚᱜᱼᱟ ᱟᱨ ᱱᱚᱣᱟ ᱠᱟᱛᱷᱟ ᱫᱚ ᱵᱚᱸᱜᱟᱜ ᱨᱮᱱᱟᱜ ᱥᱟᱶᱛᱮ ᱡᱟᱦᱟᱸ ᱵᱤᱱ ᱞᱟᱹᱭ ᱠᱮᱜᱼᱟ ᱡᱮ ᱟᱵᱚᱨᱮ ᱱᱚᱜ ᱚᱭ ᱫᱟᱜ ᱵᱷᱟᱵᱽ ᱠᱟᱛᱮᱜ ᱥᱮᱨᱢᱟᱨ ᱨᱮ ᱪᱟᱞᱟᱜ ᱠᱟᱱᱟ, ᱡᱟᱦᱟᱸ ᱱᱚᱣᱟ ᱥᱮᱨᱢᱟ ᱨᱮ ᱪᱟᱞᱟᱣ ᱠᱟᱛᱮᱜ ᱚᱱᱟᱜᱮ ᱟᱵᱟᱨ ᱚᱸᱰᱮᱱᱟᱜ ᱪᱮᱛᱟᱱ ᱨᱮ ᱡᱟᱦᱟᱸ ᱨᱮᱭᱟᱲ ᱦᱚᱭ ᱢᱮᱱᱟᱜ ᱟᱠᱟᱜ ᱚᱱᱟ ᱨᱮᱭᱟᱲ ᱦᱚᱭ ᱥᱟᱞᱟᱜ ᱚᱸᱰᱮ ᱵᱷᱟ ᱵᱷᱟᱹᱨᱤ ᱠᱟᱛᱮ ᱚᱱᱮ ᱥᱟᱹᱜᱟᱹᱭ ᱛᱚᱞ ᱠᱟᱛᱮᱜ ᱟᱵᱟᱨ ᱚᱱᱟ ᱵᱷᱟᱹᱨᱤ ᱞᱮᱱᱠᱷᱟᱱ ᱜᱮ ᱚᱱᱟᱜᱮ ᱟᱵᱟᱨ ᱥᱮᱨᱢᱟ ᱡᱟᱹᱲᱤ ᱞᱮᱠᱟᱛᱮ ᱱᱚᱣᱟ ᱥᱟᱪᱟᱨᱮ ᱨᱮ ᱦᱤᱡᱩᱜᱚᱜᱼᱟ᱾ ᱱᱚᱝᱠᱟ ᱠᱟᱛᱮᱫ ᱜᱮ ᱫᱷᱟᱹᱨᱛᱤ ᱨᱮ ᱜᱳᱴᱟ ᱯᱟᱥᱱᱟᱣ ᱪᱟᱞᱟᱜᱼᱟ ᱫᱟᱜ ᱡᱟᱹᱲᱤ ᱟᱨ ᱵᱚᱸᱜᱟᱜ ᱠᱚᱨᱮᱱᱟᱜ ᱵᱚᱸᱜᱟᱜ ᱥᱟᱞᱟᱜ ᱦᱚᱸ ᱥᱟᱹᱜᱟᱹᱭ ᱫᱚ ᱢᱮᱱᱟᱜ ᱟᱠᱟᱫ ᱜᱮᱭᱟ ᱚᱱᱟ ᱫᱚ ᱟᱵᱚᱨᱮᱱ ᱦᱟᱯᱲᱟᱢ ᱠᱚᱜᱮ ᱠᱚ ᱞᱟᱹᱭ ᱠᱟᱜᱼᱟ᱾ ᱟᱹᱰᱤ ᱞᱟᱦᱟ ᱠᱷᱚᱱ ᱜᱮ ᱠᱚ ᱞᱟᱹᱭ ᱟᱠᱟᱫᱼᱟ᱾
ᱦᱳᱭ ᱜᱚᱢᱠᱮ ᱚᱱᱟᱜᱮ ᱡᱟᱦᱮᱨ ᱵᱚᱸᱜᱟ ᱠᱚᱨᱮ ᱱᱚᱜᱼᱚᱭ ᱵᱚᱱ ᱧᱮᱞ ᱮᱫᱟ, ᱵᱩᱨᱩ ᱵᱚᱸᱜᱟ ᱠᱚᱵᱚᱱ ᱟᱸ ᱡᱟᱦᱟᱸ ᱟᱹᱥᱟᱹᱲᱤᱭᱟᱹ ᱵᱚᱸᱜᱟ ᱠᱚᱨᱮ ᱡᱟᱦᱟᱸ ᱮᱨᱚᱜ ᱵᱚᱸᱜᱟ ᱠᱚᱨᱮ ᱡᱟᱦᱟᱸ ᱦᱟᱹᱨᱭᱟᱹᱲ ᱵᱚᱸᱜᱟ ᱠᱚᱨᱮ ᱡᱟᱦᱟᱸ ᱵᱚᱱ ᱵᱟᱸᱠᱷᱮᱲᱟ ᱵᱩᱨᱩ ᱵᱚᱸᱜᱟ ᱠᱚᱵᱚᱱ ᱯᱮᱨᱮᱡ ᱠᱚᱣᱟ ᱮᱱᱠᱷᱟᱱ ᱚᱱᱮ ᱦᱟᱸᱜ ᱵᱚᱱ ᱧᱮᱞᱟ, ᱡᱟᱦᱟᱸ ᱡᱟᱦᱟᱸ ᱴᱚᱴᱷᱟᱨᱮ ᱡᱟᱦᱟᱸ ᱵᱩᱨᱩ ᱠᱚᱜᱮ ᱥᱩᱨ ᱨᱮ ᱛᱟᱦᱮᱱᱟ ᱩᱱᱤ ᱵᱩᱨᱩ ᱵᱚᱸᱜᱟ ᱧᱩᱛᱩᱢ ᱠᱟᱛᱮ ᱦᱟᱸᱜ ᱥᱩᱱᱩᱢ ᱥᱤᱸᱫᱩᱨ ᱵᱚᱱ ᱴᱤᱰᱟᱹᱜ ᱮᱫᱟ ᱮᱱᱠᱷᱟᱱ ᱢᱟ ᱵᱩᱨᱩ ᱵᱚᱸᱜᱟ ᱱᱚᱜᱼᱚᱭ ᱱᱚᱣᱟ ᱦᱮᱸ ᱟᱞᱮ ᱥᱩᱨ ᱥᱩᱯᱩᱨ ᱨᱮ ᱢᱟ ᱱᱚᱝᱠᱟ ᱛᱮᱫᱚ ᱫᱟᱜ ᱠᱚ ᱡᱟᱹᱲᱤ ᱫᱚ ᱟᱹᱜᱩ ᱠᱟᱜ ᱢᱮ ᱟᱞᱮᱭᱟᱜ ᱦᱩᱲᱩ ᱠᱚ ᱟᱸ ᱫᱟᱨᱮ ᱠᱚ ᱢᱟ ᱞᱮᱜᱮᱡ ᱞᱮᱜᱮᱡ ᱦᱟᱹᱨᱭᱟᱹᱲ ᱜᱮ ᱦᱟᱨᱟ ᱠᱚᱜ ᱢᱟ ᱛᱤᱡᱩ ᱠᱚᱦᱚᱸ ᱟᱞᱚ ᱠᱚ ᱡᱚᱢ ᱢᱟ, ᱥᱚᱢᱚᱭ ᱨᱮ ᱫᱟᱜ ᱠᱚ ᱮᱢᱟᱱ ᱱᱚᱜᱼᱚᱭ ᱡᱮ ᱵᱚᱸᱜᱟ ᱵᱩᱨᱩ ᱚᱸ ᱥᱟᱞᱟᱜ ᱟᱵᱚᱱᱟᱜ ᱵᱩᱨᱩ ᱵᱚᱸᱜᱟ ᱥᱟᱞᱟᱜ ᱟᱵᱚ ᱦᱟᱯᱲᱟᱢ ᱠᱚᱣᱟᱜ ᱥᱟᱹᱜᱟᱹᱭ, ᱱᱚᱣᱟ ᱫᱚ ᱚᱸ ᱤᱧᱟᱹᱜ ᱢᱮᱫ ᱛᱮᱦᱚᱧ ᱧᱮᱞ ᱮᱫᱟ ᱟᱹᱰᱤ ᱡᱚᱛᱷᱟᱛ ᱜᱮᱭᱟ᱾ ᱦᱳᱭ ᱛᱟᱦᱚᱞᱮ ᱠᱷᱟᱱ ᱚᱠᱛᱚ ᱠᱚ ᱱᱤᱛ ᱢᱟ ᱠᱷᱟᱴᱚ ᱜᱮᱭᱟ, ᱟᱨ ᱱᱚᱜᱼᱚ ᱱᱚᱝᱠᱟ ᱟᱵᱚᱱᱟᱜ ᱵᱚᱸᱜᱟ ᱵᱩᱨᱩ ᱥᱟᱞᱟᱜ ᱡᱟᱦᱟᱸ ᱮᱸ ᱦᱟᱯᱲᱟᱢ ᱠᱚᱣᱟᱜ ᱡᱟᱦᱟᱸ ᱠᱟᱹᱢᱤ ᱦᱚᱨᱟ ᱫᱚ ᱦᱚᱸ ᱟᱹᱰᱤ ᱞᱟᱥᱟᱲᱦᱮᱫ ᱜᱮᱭᱟ ᱾ ᱟᱨ ᱱᱚᱜᱼᱚ ᱱᱚᱣᱟ ᱪᱟᱸᱫᱚ ᱪᱟᱸᱫᱚ ᱵᱚᱸᱜᱟ ᱵᱩᱨᱩ ᱠᱚ, ᱠᱚᱨᱟᱣ ᱠᱟᱛᱮ ᱢᱟ ᱥᱟᱱᱟᱢ ᱠᱚᱜᱮ ᱱᱟᱯᱟᱭ ᱵᱚᱱ ᱛᱟᱦᱮ